ᱦᱮᱞᱳ ᱡᱚᱦᱟᱨ᱾ ᱦᱮᱸ ᱦᱮᱸ, ᱥᱟᱹᱜᱩᱱ ᱥᱮᱛᱟᱜ᱾
ᱟᱪᱪᱷᱟ ᱜᱚᱝᱠᱮ ᱢᱟ ᱛᱟᱦᱚᱞᱮ, ᱪᱮᱫ ᱥᱟᱛᱟᱢ ᱱᱤᱭᱟ ᱞᱟᱝ ᱜᱟᱞᱢᱟᱨᱟᱣᱼᱟ?
ᱞᱟ ᱢᱟᱱᱮ ᱵᱤᱡᱽᱱᱮᱥ ᱥᱮ ᱠᱟᱹᱴᱤᱡ ᱞᱮ ᱜᱚᱦ, ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾ ᱵᱤᱡᱽᱱᱮᱥ ᱞᱟᱸᱭ ᱮ ᱠᱤᱪᱷᱩ ᱞᱟᱝ ᱟᱞᱚ ᱟᱞᱚᱪᱚᱱᱟ ᱞᱮᱠᱷᱟᱱ ᱵᱷᱟᱜᱤ ᱦᱩᱭ ᱠᱚᱜᱼᱟ᱾
ᱟᱪᱪᱷᱟ ᱢᱟ ᱛᱟᱦᱚᱞᱮ ᱞᱟᱹᱭ ᱵᱮᱱ᱾
ᱢᱟᱱᱮ ᱱᱮᱛᱟᱨ ᱧᱮᱞᱚᱜ, ᱱᱮᱛᱟᱨ ᱡᱟᱦᱟᱸ ᱨᱮᱜᱮ ᱪᱟᱞᱟᱜ ᱦᱩᱭᱩᱜ ᱧᱮᱞᱚᱜ ᱠᱟᱱᱟ ᱡᱮ ᱫᱚ ᱫᱚᱠᱟᱱ ᱛᱷᱮᱠᱮ ᱥᱩᱨᱩ ᱠᱚᱨᱮ ᱡᱮᱠᱳᱱᱳ ᱡᱤᱱᱤᱥ, ᱢᱟᱱᱮ ᱮᱴᱟᱜ ᱡᱟᱛᱤᱭᱟᱜ ᱜᱮ ᱵᱮᱥ ᱵᱮᱥᱤ ᱢᱮᱱᱟᱜᱼᱟ᱾ ᱛᱚ ᱟᱵᱚ ᱥᱟᱱᱛᱟᱲ ᱟᱜ ᱠᱤᱱᱛᱩ ᱥᱮᱨᱚᱠᱚᱢ ᱵᱟᱝ ᱵᱟᱝ ᱧᱮᱞᱚᱜ ᱜᱮᱭᱟ᱾ ᱛᱚ ᱱᱤᱭᱟᱹ ᱱᱤᱭᱟᱹ ᱵᱮᱯᱟᱨ ᱨᱮ ᱡᱩᱫᱤ ᱠᱤᱪᱷᱩ ᱱᱤᱭᱟᱹ ᱵᱮᱯᱟᱨ ᱨᱮ ᱡᱩᱫᱤ ᱠᱤᱪᱷᱩ ᱵᱮᱱ ᱞᱟᱹᱭ ᱠᱮᱭᱟ ᱡᱮ ᱟᱵᱚ ᱥᱟᱱᱛᱟᱲ ᱛᱟᱞᱟ ᱫᱚ ᱠᱤ ᱢᱟᱱᱮ ᱵᱤᱡᱽᱱᱮᱥ ᱵᱟᱝ ᱦᱩᱭᱩᱜ ᱜᱮᱭᱟ ᱥᱮ ᱠᱳᱱᱳ ᱠᱟᱨᱚᱱ ᱢᱮᱱᱟᱜᱼᱟ᱾
ᱟᱪᱪᱷᱟ ᱢᱤᱫᱴᱤᱡ ᱞᱤᱧ ᱞᱟᱹᱭᱮᱫᱟ ᱟᱵᱚ ᱥᱟᱱᱛᱟᱲ ᱟᱜ ᱛᱚ ᱟᱹᱛᱩ ᱚᱲᱟᱜ ᱨᱮᱵᱚᱱ ᱜᱤᱨᱟᱹᱵᱟᱥᱟ
ᱦᱮᱸ᱾
ᱚᱱᱟ ᱴᱷᱮᱱ ᱫᱚᱵᱚᱱ ᱦᱮᱞᱟᱜᱼᱟ᱾ ᱛᱟᱨᱯᱚᱨ ᱵᱚᱱ ᱧᱮᱞᱟ ᱡᱟᱦᱟᱸ ᱚᱱᱟ ᱢᱳᱲ ᱠᱚᱨᱮ ᱠᱚ ᱫᱚᱠᱟᱱ ᱵᱟᱲᱟᱭᱟ ᱮᱢᱚᱱ ᱪᱮᱫ ᱟᱵᱚ ᱦᱚᱲ ᱦᱚᱸ ᱦᱚᱯᱳᱱ ᱜᱮ ᱟᱵᱚ ᱚᱱᱟ ᱥᱟᱱᱛᱟᱲᱼᱟ ᱵᱟᱝ ᱵᱚᱞᱚ ᱠᱟᱛᱮᱫ ᱟᱵᱚ ᱚᱡᱷᱟ ᱛᱤᱠ ᱪᱷᱟᱛᱤᱜᱭᱟᱜ ᱡᱟᱦᱟᱸ ᱫᱚᱠᱟᱱ ᱛᱟᱦᱮᱱᱟ ᱚᱱᱟ ᱵᱚᱱ, ᱩᱱᱠᱩᱣᱟᱜ ᱫᱚᱠᱟᱱ ᱵᱚᱱ ᱵᱚᱞᱚᱜᱼᱟ ᱟᱨᱵᱚᱱ ᱡᱟᱸᱦᱟ ᱥᱟᱢᱟᱱ ᱠᱚᱵᱚᱱ ᱦᱟᱛᱟᱣ ᱛᱟᱦᱮᱱᱟ᱾ ᱱᱚᱣᱟ ᱦᱚᱸ ᱟᱭᱢᱟ ᱢᱟᱱᱮ ᱵᱟᱹᱲᱤᱡ ᱤᱥ ᱤᱱᱟ ᱠᱷᱟᱱ ᱫᱚ ᱤᱭᱟᱹ ᱵᱟᱝ ᱪᱟᱞᱟᱜᱼᱟ᱾ ᱟᱨ ᱟᱨ ᱚᱱᱟ ᱦᱩᱭᱩᱜ ᱠᱟᱱᱟ ᱟᱨ ᱪᱷᱟᱹᱛᱤᱠ ᱪᱷᱟᱛᱤᱠ ᱡᱟᱹᱛᱤ ᱢᱤᱫᱵᱟᱨ ᱦᱚᱲ ᱢᱟᱱᱮ ᱪᱷᱟᱹᱛᱤᱠ ᱡᱟᱹᱛᱤ ᱯᱟᱹᱦᱤᱞ ᱨᱮᱱ ᱢᱤᱫᱵᱟᱨ ᱦᱚᱲᱟᱜ ᱪᱤᱱᱛᱟᱹ ᱵᱷᱟᱵᱽᱱᱟ ᱦᱚᱸ ᱢᱮᱱᱟᱜ ᱜᱮᱭᱟ ᱡᱮ ᱩᱱᱠᱩ ᱫᱚ ᱥᱟᱱᱛᱟᱲ ᱠᱟᱱᱟ ᱠᱚ ᱩᱱᱠᱩᱣᱟᱜ ᱫᱚᱠᱟᱱ ᱫᱚ ᱪᱟ ᱤᱧ ᱦᱟᱛᱟᱣᱼᱟ ᱱᱚᱣᱟ ᱦᱚᱸ ᱱᱚᱣᱟ ᱤᱭᱟᱹ ᱛᱮᱦᱚᱸ ᱫᱚᱠᱟᱱ ᱵᱟᱝ ᱪᱟᱞᱟᱜᱼᱟ᱾ ᱢᱮᱱ ᱜᱮᱭᱟ ᱠᱚ ᱛᱚ, ᱢᱤᱫᱵᱟᱨ ᱚᱱᱠᱟ ᱪᱷᱟᱹᱛᱤᱠ ᱡᱟᱹᱛᱤ ᱢᱮᱱᱟᱜ ᱠᱚᱣᱟ᱾
ᱟᱪᱪᱷᱟ᱾
ᱟᱨᱦᱚᱸ ᱱᱚᱝᱠᱟ ᱟᱭᱢᱟ ᱢᱮᱱᱟᱜ ᱜᱮᱭᱟ᱾ ᱢᱟ ᱟᱵᱮᱱ ᱦᱚᱸ ᱞᱟᱹᱭ ᱵᱮᱱ ᱟᱵᱮᱱᱟᱜ ᱢᱚᱪᱟ ᱛᱮᱦᱚᱸ ᱠᱟᱹᱴᱤᱡ ᱞᱤᱧ ᱟᱡᱸᱚᱢᱼᱟ᱾
ᱟᱹᱞᱤᱧ ᱢᱚᱱᱮᱭᱟ ᱡᱮ ᱥᱮᱨᱚᱠᱚᱢ ᱡᱩᱫᱤ ᱢᱤᱫᱴᱮᱱ ᱵᱷᱟᱜᱮ ᱞᱳᱠᱮᱥᱚᱱ ᱨᱮ ᱫᱚᱠᱟᱱ ᱡᱩᱛ ᱜᱟᱱᱚᱜᱼᱟ᱾ ᱛᱟᱦᱚᱞᱮ ᱟᱵᱚᱨᱮᱱ ᱥᱟᱱᱛᱟᱲ ᱠᱚ ᱜᱮ ᱟᱹᱰᱤ ᱦᱚᱲ ᱢᱮᱱᱟᱜ ᱠᱚᱣᱟ ᱢᱟᱱᱮ ᱟᱹᱰᱤ ᱯᱟᱥᱟᱯᱟᱥᱤ ᱟᱛᱳ ᱠᱚᱨᱮ ᱡᱟᱦᱟᱸ ᱢᱮᱱᱟᱜᱼᱟ ᱛᱟᱦᱚᱞᱮ ᱩᱱᱠᱩ ᱦᱚᱸᱠᱚ ᱠᱤᱨᱤᱧ ᱫᱟᱲᱮᱭᱟᱜᱼᱟ᱾ ᱡᱚᱠᱷᱚᱱ ᱢᱤᱫᱴᱟᱝ ᱵᱟᱡᱟᱨ ᱨᱮ ᱡᱩᱫᱤ ᱢᱤᱫᱴᱟᱝ ᱫᱚᱠᱟᱱ ᱠᱷᱩᱞᱟᱹᱣ ᱦᱩᱭᱩᱜᱼᱟ᱾ ᱛᱟᱦᱚᱞᱮ ᱥᱟᱱᱛᱟᱲ ᱠᱚ ᱡᱩᱫᱤ ᱠᱚ ᱵᱟᱲᱟᱭᱟ ᱱᱩᱭ ᱟᱵᱚ ᱟᱵᱚᱨᱮᱱ ᱠᱟᱱ ᱜᱮᱭᱟᱭ ᱛᱟᱦᱚᱞᱮ ᱚᱸᱰᱮ ᱠᱤᱱᱛᱩ ᱟᱵᱚᱨᱮᱱ ᱠᱷᱚᱫᱽᱫᱮᱨ ᱜᱮ ᱵᱮᱥᱤ ᱠᱚ ᱦᱤᱡᱩᱜᱼᱟ᱾ ᱾
ᱦᱮᱸ ᱱᱤᱭᱟᱹ ᱦᱚᱸ, ᱱᱟᱯᱟᱭ ᱠᱟᱛᱷᱟ ᱵᱮᱱ ᱞᱟᱹᱭ ᱠᱮᱫᱼᱟ ᱢᱟ ᱞᱟᱹᱭ ᱵᱮᱱ᱾
ᱢᱟᱱᱮ ᱪᱮᱥᱴᱟ ᱞᱮᱠᱷᱟᱱ ᱟᱹᱞᱤᱧ ᱢᱚᱱᱮᱭᱟ ᱡᱮ ᱟᱵᱚ ᱫᱟᱨᱟ ᱦᱚᱸ ᱵᱤᱡᱽᱱᱮᱥ ᱥᱚᱢᱵᱷᱚᱵ ᱠᱟᱱᱟ᱾ ᱠᱟᱨᱚᱱ ᱯᱨᱚᱛᱷᱚᱢ ᱢᱟᱱᱮ ᱯᱨᱚᱛᱷᱚᱢ ᱯᱨᱚᱛᱷᱚᱢ ᱦᱚᱭᱛᱚ ᱠᱤᱪᱷᱩᱴᱟ ᱮᱴᱠᱮᱴᱚᱬᱮ ᱦᱩᱭᱩᱜᱼᱟ᱾ ᱠᱤᱱᱛᱩ ᱫᱷᱤᱨᱮ ᱫᱷᱤᱨᱮ ᱛᱮ ᱚᱱᱟ ᱠᱤᱱᱛᱩ ᱦᱮᱸ ᱡᱚᱠᱷᱚᱱ ᱟᱫᱚ ᱵᱟᱹᱲᱛᱤ ᱪᱟᱞᱟᱜᱼᱟ, ᱛᱟᱦᱞᱮ ᱡᱚᱠᱷᱚᱱ ᱦᱚᱲ ᱠᱚ ᱵᱟᱲᱟᱭ ᱧᱟᱢᱟ ᱚᱱᱠᱟ ᱪᱟᱹᱞᱩ ᱞᱮᱠᱷᱟᱱ ᱟᱞᱤᱧ ᱢᱚᱱᱮᱭᱟ ᱡᱮ ᱮᱴᱟᱜ ᱡᱟᱹᱛᱤ ᱦᱚᱸ ᱟᱵᱚᱣᱟᱜ ᱫᱚᱠᱟᱱ ᱫᱚᱠᱚ ᱦᱤᱡᱩᱜᱼᱟ᱾
ᱦᱮᱸ ᱦᱮᱸ, ᱡᱟᱦᱟᱸ ᱡᱟᱦᱟᱸ ᱠᱟᱛᱷᱟ ᱵᱮᱱ ᱢᱮᱱᱠᱮᱫᱟ ᱦᱳᱭ ᱱᱚᱶᱟ ᱦᱚᱸ ᱟᱹᱰᱤ ᱱᱟᱯᱟᱭ ᱠᱟᱛᱷᱟ ᱵᱮᱱ ᱢᱮᱱ ᱠᱮᱫᱟ᱾ ᱛᱚ ᱟᱹᱞᱤᱧ ᱟᱜ ᱢᱮᱱ ᱛᱮᱫᱚ ᱱᱚᱣᱟ ᱦᱚᱸ ᱱᱚᱣᱟ ᱦᱚᱸᱞᱤᱧ ᱞᱚᱠᱷᱚ ᱠᱚ ᱵᱟᱲᱟ ᱟᱠᱟᱫᱟ ᱡᱮ ᱟᱵᱚ ᱡᱟᱦᱟᱸ ᱦᱚᱲ ᱦᱚᱯᱚᱱᱟᱜ ᱡᱟᱦᱟᱸ ᱫᱚᱠᱟᱱ ᱠᱚᱥᱮ ᱳᱭ ᱩᱸ ᱮᱠ ᱢᱟᱱᱮ ᱚ ᱠᱚᱭᱮᱠ ᱢᱟᱦᱟ ᱞᱟᱹᱜᱤᱫ ᱮᱫ ᱫᱚᱠᱟᱱᱮ ᱡᱷᱤᱡ ᱠᱮᱫ ᱜᱮ᱾ ᱟᱨ ᱟᱨ ᱡᱩᱫᱤ ᱚᱱᱠᱟ ᱠᱷᱩᱡ-ᱠᱷᱩᱫᱽᱫᱟᱹᱨ ᱥᱮ ᱦᱚᱲ ᱵᱟᱝᱠᱚ ᱤᱭᱟᱫ ᱢᱟᱱᱮ ᱵᱟᱝᱠᱚ ᱦᱤᱡᱩᱜ-ᱟ ᱩᱱᱫᱚ ᱮᱸ ᱚᱞᱯᱚ ᱥᱚᱢᱚᱭ ᱨᱮᱜᱮ ᱵᱚᱱᱫᱚ ᱠᱟᱫ ᱜᱮ ᱢᱟᱱᱮ ᱩᱱᱟᱹᱜ ᱫᱷᱳᱨᱡᱚ ᱵᱟᱝ ᱛᱟᱦᱮᱸ ᱠᱷᱟᱹᱛᱤᱨ ᱦᱚᱸ ᱯᱨᱟᱭ ᱧᱮᱞᱚᱜ-ᱟ ᱡᱮ ᱡᱟᱦᱟᱸᱭ ᱫᱚᱠᱟᱱᱮ ᱠᱷᱩᱞᱟᱹᱣ ᱟᱠᱟᱫ ᱩᱱᱤ ᱵᱚᱱᱫᱚ ᱠᱮᱫ ᱜᱮ᱾ ᱛᱚᱵᱮ ᱱᱚᱣᱟ ᱛᱮᱦᱚᱸ ᱯᱮᱨᱟᱭ ᱧᱮᱞᱚᱜ-ᱟ ᱡᱮ ᱟᱵᱚᱣᱟᱜ ᱥᱟᱱᱛᱟᱲ ᱢᱤᱫᱴᱤᱡ ᱵᱟᱨᱭᱟ ᱫᱚᱠᱟᱱ ᱟᱫᱚᱜ ᱨᱮᱱᱟᱜ ᱰᱟᱦᱟᱨ ᱥᱮᱫ ᱪᱟᱞᱟᱜ-ᱟ᱾ ᱟᱹᱞᱤᱧ ᱦᱚᱸ ᱞᱚᱠᱷᱚ ᱵᱟᱲᱟ ᱟᱠᱟᱫᱟᱞᱤᱧ ᱱᱚᱝᱠᱟᱺ
ᱢᱟᱱᱮ ᱯᱨᱚᱛᱷᱚᱢ ᱫᱚ ᱡᱮᱠᱳᱱᱳ ᱡᱤᱱᱤᱥ ᱜᱮ ᱠᱟᱹᱴᱤᱡ ᱫᱷᱳᱨᱡᱚ ᱛᱟᱦᱮᱱ ᱦᱩᱭᱩᱜᱼᱟ ᱠᱚᱭᱮᱠ ᱵᱚᱪᱷᱚᱨ ᱫᱚ᱾
ᱦᱳᱭ ᱦᱳᱭ ᱫᱷᱳᱨᱡᱚ ᱫᱷᱳᱨᱡᱚ ᱵᱟᱝ ᱛᱮᱦᱚ
ᱦᱮᱸ ᱫᱷᱳᱨᱡᱚ ᱵᱟᱝ ᱛᱟᱦᱮᱱ ᱠᱷᱟᱱ ᱦᱚᱴᱟᱛ ᱠᱚᱨᱮ ᱫᱚ ᱵᱟᱝ ᱦᱩᱭᱩᱜ-ᱟ ᱡᱮᱠᱳᱱᱳ ᱡᱤᱱᱤᱥ᱾ ᱛᱚ ᱫᱷᱳᱨᱡᱚ ᱦᱚ ᱞᱟᱹᱠᱛᱤ ᱠᱟᱱᱟ ᱛᱟᱯᱚᱨᱮ ᱪᱮᱥᱴᱟ ᱦᱚᱸ ᱞᱟᱹᱠᱛᱤ ᱠᱟᱱᱟ᱾ ᱟᱹᱰᱤ ᱥᱟᱱᱛᱟᱲ ᱜᱮ ᱢᱮᱱᱟᱜ ᱵᱚᱱᱟ ᱟᱵᱚᱣᱟᱜ ᱢᱟᱱᱮ ᱟᱹᱰᱤ ᱥᱟᱱᱛᱟᱲ ᱦᱚᱲ ᱛᱤ ᱢᱮᱱᱟᱜ ᱵᱚᱱᱟ ᱢᱟᱱᱮ ᱪᱮᱥᱴᱟ ᱦᱚᱸ ᱵᱟᱹᱱᱩᱜ ᱛᱟᱵᱚᱱᱟ᱾ ᱱᱮᱛᱟᱨ ᱟᱹᱰᱤ ᱦᱟᱴ ᱠᱚᱨᱮ ᱧᱮᱞᱚᱜᱼᱟ ᱡᱮ ᱫᱤᱠᱩᱨᱮᱱ ᱜᱮ ᱵᱮᱥᱤ ᱦᱮᱸ ᱢᱟᱱᱮ ᱦᱟᱴ ᱠᱚᱨᱮ ᱟᱹᱰᱤ ᱡᱟᱭᱜᱟ ᱨᱮ ᱧᱮᱞᱚᱜ-ᱟ ᱡᱮ ᱫᱤᱠᱩ ᱜᱮ ᱥᱟᱛ ᱥᱚᱵᱽᱡᱤ ᱠᱚ ᱵᱮᱥᱤ ᱠᱚ ᱟᱠᱷᱨᱤᱧᱫᱟ ᱛᱚ ᱚᱱᱟ ᱡᱟᱭᱜᱟ ᱠᱚᱨᱮ ᱟᱵᱚᱨᱱ ᱦᱚᱸ ᱡᱩᱫᱤ ᱠᱚ ᱟᱠᱷᱨᱤᱧᱟ ᱟᱹᱞᱤᱧ ᱫᱚ ᱢᱟᱱᱮ ᱦᱟᱛᱟᱣ ᱫᱚᱠᱚ ᱦᱟᱛᱟᱣ ᱜᱮᱭᱟ᱾
ᱦᱮᱸ ᱦᱟᱛᱟᱣ ᱫᱚᱠᱚ ᱦᱟᱛᱟᱣ ᱜᱮᱭᱟ ᱚᱱᱠᱟ ᱫᱚ ᱵᱟᱝ ᱛᱟᱨᱯᱚᱨ ᱦᱚᱜᱼᱚᱱᱟ ᱠᱟᱛᱷᱟ ᱡᱟᱦᱟᱸ ᱵᱮᱱ ᱢᱮᱱ ᱠᱮᱫ ᱡᱮ ᱫᱤᱠᱩ ᱫᱚ ᱟᱵᱚ ᱥᱟᱱᱛᱟᱲ ᱦᱚᱯᱚᱱ ᱫᱚ ᱵᱤᱥᱤ ᱚᱱᱟ ᱤᱱᱵᱷᱮᱥᱴ ᱚᱱᱟ ᱚᱱᱟ ᱡᱤᱱᱤᱥᱴᱟ ᱫᱚ ᱟᱹᱰᱤ ᱵᱤᱱ ᱵᱚᱛᱚᱨᱚᱜ-ᱟ ᱯᱟᱥᱮᱫ ᱚᱱᱟ ᱠᱟᱹᱣᱰᱤ ᱵᱟᱝ ᱨᱩᱣᱟᱹᱲ ᱛᱟᱹᱧ᱾ ᱯᱟᱥᱮᱫ ᱚᱱᱟ ᱫᱚ ᱮ ᱪᱟᱞᱟᱣ ᱩᱛᱟᱹᱨᱮᱱ ᱛᱤᱧ ᱟᱵᱚᱝ ᱱᱚᱜᱼᱱᱟ ᱵᱚᱛᱚᱨ ᱡᱟᱞᱟ ᱛᱮᱦᱚᱸ ᱯᱮᱨᱟ ᱧᱮᱞᱚᱜᱼᱟ ᱟᱵᱚ ᱦᱚᱲ ᱦᱚᱯᱚᱱ ᱠᱚ ᱢᱟᱱᱮ ᱫᱚᱠᱟᱱ ᱵᱟᱝᱠᱚ ᱡᱷᱤᱡ ᱞᱟᱹᱜᱤᱫᱚᱜᱼᱟ᱾ ᱥᱮ ᱪᱮᱫ ᱞᱮᱠᱟ ᱪᱮᱫ ᱵᱮᱱ ᱢᱮᱱ ᱮᱫᱟ ᱱᱚᱣᱟ ᱱᱤᱭᱟᱹᱛᱮ, ᱚᱱᱟ ᱤᱭᱟᱹ ᱛᱮᱦᱚᱸ?
ᱱᱤᱭᱟᱹ ᱦᱚ ᱵᱚᱛᱚᱨ ᱢᱮᱱᱟᱜᱼᱟ ᱡᱮ ᱡᱩᱫᱤ ᱢᱟᱱᱮ ᱞᱚᱥᱚᱜ ᱛᱟᱵᱚᱱᱟ᱾ ᱛᱚ ᱱᱤᱭᱟᱹ ᱢᱚᱱᱮ ᱠᱮᱴᱮᱡ ᱠᱟᱛᱮ ᱟᱬᱜᱚᱱ ᱦᱩᱭᱩᱜᱼᱟ᱾
ᱦᱳᱭ ᱴᱷᱤᱠ ᱚᱱᱟ ᱢᱚᱱᱮ ᱠᱟᱹᱴᱤᱡ ᱠᱟᱛᱮᱫ ᱟᱵᱚ ᱦᱚᱲ ᱦᱚᱯᱚᱱ ᱦᱚᱸ ᱥᱮ ᱩᱱᱠᱩ ᱞᱮᱠᱟ ᱜᱮ ᱟᱵᱚ ᱦᱚᱸ ᱱᱮᱛᱟᱨ ᱫᱚ ᱵᱟᱲᱟᱭ ᱠᱚ ᱢᱮᱱᱟᱜ ᱛᱟᱵᱚᱱᱟ᱾
ᱦᱮᱸ᱾
ᱛᱮᱫᱚ ᱚᱞᱚᱜ ᱯᱟᱲᱦᱟᱣ ᱵᱚᱱ ᱪᱟᱞᱟᱣ ᱫᱟᱲᱮᱭᱟᱜᱼᱟ ᱡᱟᱦᱟᱸ ᱩᱱᱠᱩ ᱞᱟᱹᱴᱩ ᱞᱟᱹᱴᱩ ᱫᱚᱠᱟᱱ ᱥᱮ ᱵᱤᱡᱽᱱᱮᱥ ᱢᱮᱱ᱾
ᱦᱮᱸ᱾ ᱛᱟᱨᱯᱚᱨᱮ ᱱᱮᱛᱟᱨ ᱢᱟᱡᱟᱱ ᱵᱮᱲᱟ ᱦᱚᱸ ᱡᱚᱫᱤ ᱢᱤᱫᱴᱟᱱ ᱯᱷᱟᱥᱴ ᱯᱷᱩᱰ ᱫᱚᱠᱟᱱ ᱵᱤᱱ ᱠᱷᱩᱞᱟᱹᱣᱟ᱾ ᱥᱮ ᱥᱮᱨᱚᱠᱚᱢ ᱵᱷᱟᱜᱮ ᱞᱳᱠᱮᱥᱚᱱ ᱨᱮ᱾ ᱛᱟᱦᱚᱞᱮ ᱟᱹᱰᱤ ᱧᱮᱞ ᱦᱩᱭ ᱟᱠᱟᱱᱟ ᱡᱮ ᱟᱹᱰᱤ ᱥᱟᱱᱛᱟᱲ ᱦᱚᱲ ᱜᱮ ᱢᱟᱡᱟᱱ ᱵᱮᱲᱟ ᱪᱟᱞᱟᱣ ᱠᱟᱛᱮᱫ ᱪᱟ ᱪᱚᱯ ᱠᱚ ᱟᱹᱰᱤ ᱠᱤᱪᱷᱩ ᱠᱚ ᱡᱚᱢ ᱜᱮᱭᱟ᱾ ᱦᱚᱭᱛᱳ ᱡᱟᱦᱟᱸᱭ ᱯᱷᱟᱸᱠᱟ ᱵᱚᱱ ᱛᱟᱦᱮᱱ ᱜᱮᱭᱟ ᱛᱚ ᱢᱟᱡᱟᱱ ᱠᱚᱨᱮ ᱥᱮᱨᱚᱠ ᱞᱳᱠᱮᱥᱚᱱ ᱨᱮ ᱚᱱᱠᱟᱱ ᱯᱷᱟᱥᱴ ᱯᱷᱩᱥᱴ ᱫᱚᱠᱟᱱ ᱦᱚᱸ ᱢᱟᱱᱮ ᱡᱩᱛ ᱞᱮᱠᱷᱟᱱ ᱵᱷᱟᱜᱤᱜᱼᱟ ᱢᱟᱱᱮ᱾ ᱟᱞᱤᱧ ᱢᱟᱱᱮ ᱡᱚᱢ ᱦᱚᱲ ᱦᱚᱸᱠᱚ ᱡᱚᱢ ᱜᱮᱭᱟ᱾
ᱞᱟᱹᱭ ᱵᱮᱱ, ᱞᱟᱹᱭ ᱵᱮᱱ, ᱦᱳᱭ ᱦᱳᱭ᱾ ᱦᱮᱸ ᱟᱫᱚ ᱡᱟᱦᱟᱸ ᱦᱳᱭ ᱦᱳᱭ ᱥᱮᱭ ᱜᱮ᱾ ᱛᱟᱨᱯᱚᱨᱮ ᱱᱚᱣᱟ ᱠᱟᱛᱮ ᱟᱦ ᱱᱟᱯᱟᱭ ᱜᱮ ᱯᱮ ᱢᱤᱱᱟᱹᱧ ᱠᱮᱫᱟ ᱛᱚ ᱟᱵᱚ ᱟᱛᱩ ᱚᱲᱟᱜ ᱠᱚᱨᱮᱱ ᱫᱚ ᱚᱱᱠᱟ ᱥᱚᱢᱚᱭ ᱛᱚ ᱵᱟᱝᱠᱚ ᱧᱟᱢᱟ ᱩᱱ ᱚᱠᱛᱚ ᱫᱚ᱾ ᱟᱫᱚ ᱚᱱᱟ ᱡᱟᱦᱟᱸ ᱵᱮᱱ ᱢᱮᱱ ᱮᱫᱟ ᱡᱮ ᱵᱷᱟᱹᱜᱤ ᱞᱳᱠᱮᱥᱚᱱ᱾ ᱥᱮ ᱱᱚᱜᱼᱱᱟ ᱚᱱᱠᱟ ᱟᱹᱛᱩ ᱢᱤᱫ ᱵᱟᱨ ᱚᱱᱠᱟ ᱵᱟᱡᱟᱨ ᱢᱮᱱᱟᱜ ᱟᱛ ᱡᱟᱦᱟᱸ ᱠᱚᱨᱮ ᱫᱚ ᱢᱟᱱᱮ ᱮᱫ ᱥᱟᱱᱛᱟᱲ ᱦᱚᱲ ᱠᱚ ᱛᱟᱦᱮᱱ-ᱟ ᱾ ᱥᱟᱱᱛᱟᱲ ᱦᱚᱲ ᱢᱟᱱᱮ ᱪᱮᱫ ᱞᱮᱠᱟ ᱢᱟᱱᱮ ᱪᱟᱹᱠᱨᱤ ᱡᱤᱵᱤ ᱦᱚᱲ ᱠᱚ ᱜᱤᱨᱟᱹ ᱵᱟᱥ ᱛᱟᱦᱮᱱᱟ ᱵᱟᱡᱟᱨ ᱠᱚᱨᱮ ᱾ ᱚᱱᱟ ᱠᱚᱨᱮ ᱟᱵᱮᱱ ᱵᱮᱱ ᱢᱮᱱᱫᱟ ᱡᱟᱦᱟᱸ ᱥᱟᱱᱛᱟᱲ ᱯᱷᱟᱥ ᱴᱯᱷᱩᱰ ᱚᱸᱰᱮ ᱫᱚ ᱟᱹᱰᱤ ᱜᱮ ᱪᱟᱞᱟᱜ-ᱟ ᱾
ᱦᱮᱸ ᱾
ᱛᱟᱯᱚᱨᱮ ᱱᱮᱛᱟᱨ ᱨᱮ ᱚᱱᱞᱟᱭᱤᱱ ᱚᱱᱞᱟᱭᱤᱱ ᱛᱮᱦᱚᱸ ᱮᱛᱟᱨ ᱚᱱᱞᱟᱭᱤᱱ ᱛᱮᱦᱚᱸ ᱵᱤᱡᱱᱮᱥ ᱠᱚ ᱠᱚᱨᱟᱣ ᱫᱟ ᱡᱮᱢᱚᱱ ᱮᱢᱟᱡᱚᱱ, ᱯᱷᱤᱞᱤᱯᱠᱟᱨ, ᱚᱱᱟ ᱠᱚᱨᱮ ᱡᱩᱫᱤ ᱟᱵᱚᱣᱟᱜ ᱴᱟᱰᱤᱥᱚᱱᱟᱞ ᱡᱟᱦᱟᱸ ᱰᱨᱮᱥ ᱠᱚ ᱢᱮᱱᱟᱜ-ᱟ ᱚᱱᱟ ᱠᱚ ᱡᱩᱫᱤ ᱟᱹᱷᱨᱤᱧ ᱜᱟᱱᱚᱜ-ᱟ, ᱟᱹᱞᱤᱧ ᱢᱚᱱᱮᱭᱟ ᱦᱚᱲ ᱫᱚᱠᱚ ᱛᱟᱣ ᱠᱮᱭᱟ ᱢᱚᱱᱮ ᱦᱚᱸᱭ ᱦᱮᱸ ᱦᱮᱸ ᱡᱟ ᱦᱚᱨᱚᱜ ᱢᱟᱱᱮ ᱜᱮᱫᱟᱜ ᱠᱚ ᱡᱟᱦᱟᱸ ᱠᱚ ᱢᱮᱱᱟᱜ-ᱟ ᱾
ᱦᱳᱭ ᱦᱳᱭ ᱵᱟᱵᱟ ᱟᱹᱰᱤ ᱦᱮᱸ ᱦᱟᱛᱟᱣ ᱫᱚ ᱦᱟᱛᱟᱣ ᱠᱮᱭᱟ᱾ ᱦᱳᱭ ᱦᱳᱭ ᱛᱟᱨᱯᱚᱨ ᱟᱪᱪᱷᱟ ᱵᱮᱱ ᱢᱮᱱ ᱫᱟ ᱡᱚᱠᱷᱚᱱ ᱛᱟᱦᱟᱞᱮ
ᱦᱮᱸ ᱞᱟᱹᱭ ᱵᱤᱱ ᱞᱟᱹᱭ ᱵᱤᱱ ᱾
ᱢᱟᱱᱮ ᱟᱞᱮ ᱱᱚᱛᱮ ᱧᱮᱞ ᱦᱳᱭ ᱠᱟᱱᱟ ᱦᱮᱸ ᱟᱞᱮ ᱱᱚᱛᱮ ᱧᱮᱞ ᱦᱳᱭ ᱠᱟᱱᱟ ᱡᱟᱦᱟᱸ ᱟᱵᱚᱣᱟᱜ ᱴᱮᱰᱤᱥᱮᱱᱟᱞ ᱡᱟᱦᱟᱸ
ᱡᱟᱦᱟᱸ ᱡᱟᱭᱜᱟ ᱨᱮ, ᱦᱳᱭ ᱞᱟᱹᱭᱵᱮ᱾
ᱱᱮᱛᱟᱨ ᱢᱟᱱᱮ ᱴᱨᱟᱰᱤᱥᱚᱱᱟᱞ ᱡᱟᱦᱟᱸ ᱮᱱᱮᱡ ᱥᱮᱨᱮᱧ ᱰᱨᱮᱥ ᱠᱚ ᱢᱮᱱᱟᱜ-ᱟ ᱱᱟ ᱢᱟᱱᱮ
ᱦᱳᱭ
ᱱᱤᱛᱳᱜ ᱟᱸᱡᱚᱢᱚᱜ ᱠᱟᱱᱟ?
ᱠᱟᱱᱟ ᱱᱤᱛ ᱟᱸᱡᱚᱢᱚᱜ ᱠᱟᱱᱟ ᱞᱟᱹᱭ ᱵᱮᱱ ᱦᱳᱭ ᱦᱳᱭ ᱟᱡ
ᱢᱟᱱᱮ ᱱᱚᱛᱮ ᱧᱮᱞ ᱦᱳᱭ ᱠᱟᱱᱟ ᱮᱴᱟᱜ ᱡᱟᱹᱛᱤ ᱜᱮ ᱟᱵᱚ ᱴᱟᱰᱤᱥᱚᱱᱟᱞ ᱰᱨᱮᱥ ᱠᱚ ᱟᱞᱮ ᱥᱮᱫ ᱢᱟᱱᱮ ᱟᱠᱨᱤᱧ ᱠᱚ ᱟᱹᱜᱩᱭ ᱜᱮᱭᱟ ᱾ ᱛᱟᱦᱟᱞᱮ ᱮᱴᱟᱜ ᱡᱟᱹᱛᱤ ᱦᱳᱭ ᱠᱟᱛᱮ ᱡᱩᱫᱤ ᱟᱵᱚᱣᱟᱜ ᱰᱨᱮᱥ ᱠᱚ ᱟᱠᱷᱨᱤᱧ ᱫᱟ ᱛᱟᱦᱟᱞᱮ ᱟᱵᱚ ᱥᱟᱱᱛᱟᱲ ᱡᱩᱫᱤ ᱵᱚᱱ ᱟᱠᱷᱨᱤᱧ ᱠᱮᱭᱟ ᱛᱚ ᱚᱱᱟ ᱟᱹᱰᱤ ᱜᱮ ᱱᱟᱯᱟᱭ ᱠᱚᱜᱟ ᱾
ᱦᱮᱸ
ᱦᱳᱭ ᱱᱟᱯᱟᱭ ᱦᱮᱸ ᱟᱹᱰᱤ ᱜᱮ ᱱᱟᱯᱟᱭ ᱠᱚᱜ ᱠᱮᱭᱟ ᱾ ᱦᱮᱸ ᱚᱱᱟ ᱜᱮᱞᱤᱧ ᱢᱮᱱᱮᱫ ᱛᱟᱦᱮᱱᱟ ᱟᱹᱰᱤ ᱜᱮ ᱱᱟᱯᱟᱭ ᱠᱚᱜ ᱜᱮᱭᱟ ᱪᱮᱫᱟᱜ ᱥᱮ ᱟᱵᱚ ᱦᱚᱲ ᱦᱚᱯᱚᱱᱟᱜ ᱡᱟᱦᱟᱸ ᱰᱨᱮᱥ ᱥᱮ ᱴᱨᱮᱰᱤᱥᱮᱱᱟᱞ ᱚᱱᱟ ᱡᱩᱚᱫᱤ ᱟᱵᱚ ᱦᱚᱲ ᱦᱚᱯᱚᱱ ᱴᱷᱮᱱ ᱜᱮᱵᱚᱱ ᱧᱟᱢᱟ ᱛᱟᱞᱦᱮ ᱟᱹᱰᱤ ᱱᱟᱯᱟᱭᱚᱜ-ᱟ ‌ᱪᱮᱫᱟᱜ ᱱᱟᱯᱟᱭᱚᱜ-ᱟ ᱢᱟᱱᱮ ᱟᱵᱚᱣᱟᱜ ᱴᱨᱮᱰᱤᱥᱮᱱᱟᱞ ᱛᱚ ᱚᱱᱟ ᱨᱮᱱᱟᱜ ᱰᱨᱮᱥ ᱨᱮᱱᱟᱜ ᱫᱚ ᱥᱟᱭᱤᱡᱽ ᱛᱟᱦᱮᱱ-ᱟ᱾ ᱩᱱᱤ ᱛᱟᱦᱟᱞᱮ ᱞᱟᱹᱭ ᱫᱟᱲᱮᱭᱟᱢᱟᱭ ᱡᱮ ᱦᱮᱸ ᱚᱠᱟᱴᱟᱜ ᱟᱢᱟᱜ ᱦᱚᱲᱢᱚ ᱨᱮ ᱢᱟᱱᱮ ᱵᱷᱟᱜᱮ ᱧᱮᱞᱚᱜ-ᱟ ᱥᱮ ᱵᱷᱟᱜᱮ ᱢᱮᱪᱤᱝᱚᱜ-ᱟ ᱾ ᱩᱱᱤ ᱡᱟᱦᱟᱸᱭᱟᱜ ᱡᱟᱦᱟᱸᱭ ᱴᱮᱜᱮᱢ ᱠᱤᱨᱤᱧᱮᱫ ᱠᱟᱹᱣᱰᱤ ᱛᱮ ᱩᱱᱤ ᱟᱭᱢᱟ ᱱᱟᱯᱟᱭ ᱫᱷᱟᱨᱟᱛᱮᱭ ᱞᱟᱹᱭ ᱫᱟᱲᱮᱭᱟᱢ ᱠᱮᱭᱟᱭ ᱥᱮ ᱟᱢᱟᱜ ᱦᱚᱸ ᱚᱱᱟ ᱱᱟ ᱨᱮᱫᱚ ᱠᱚᱱᱚ ᱠᱷᱩᱛᱤ ᱫᱚ ᱵᱟᱝ ᱦᱳᱭ ᱠᱮᱭᱟ᱾
ᱵᱟᱝ
ᱪᱮᱫ ᱢᱮᱱ ᱫᱟ ᱜᱚᱝᱠᱮ ᱦᱮᱸ ᱟᱹᱞᱤᱧᱟᱜ ᱢᱮᱱ ᱛᱮᱫᱚ ᱱᱚᱝᱠᱟ ᱢᱚᱱᱮ ᱠᱟᱜ ᱵᱮᱱ ᱟᱨ ᱦᱮᱸ ᱟᱹᱞᱤᱧ ᱫᱚ ᱦᱚᱲ ᱦᱚᱯᱚᱱ ᱠᱟᱱᱟᱞᱤᱧ ᱟᱹᱞᱤᱧ ᱫᱚ ᱴᱨᱟᱰᱤᱥᱚᱱᱟᱞ ᱰᱨᱮᱥ ᱞᱤᱧ ᱟᱹᱠᱷᱨᱤᱧᱫᱟ ᱟᱵᱮᱱ ᱟᱹᱞᱤᱧ ᱴᱷᱮᱱ ᱵᱮᱱ ᱦᱮᱡᱱᱟ ᱟᱹᱵᱤᱱ ᱵᱤᱱ ᱞᱟᱹᱭᱮᱫ ᱟᱹᱞᱤᱧ ᱟᱵᱮᱱᱞᱤᱧ ᱞᱟᱹᱭ ᱫᱟᱲᱮᱭᱟᱵᱮᱱ-ᱟ ᱡᱮ ᱱᱚᱜᱚᱱᱠᱟ ᱦᱚᱨᱚᱜ ᱞᱮᱠᱷᱟᱱ ᱥᱮ ᱱᱚᱣᱟᱴᱟᱜ ᱦᱚᱨᱚᱜ ᱞᱮᱠᱷᱟᱡ ᱟᱵᱮᱱ ᱴᱷᱮᱱ ᱵᱷᱟᱞᱤ ᱧᱮᱞᱚᱜ-ᱟ ᱢᱮᱱᱠᱷᱟᱱ ᱢᱤᱫᱴᱤᱡ ᱪᱷᱟᱹᱛᱤᱠ ᱡᱟᱹᱛᱤ ᱨᱮᱱ ᱦᱚᱲ ᱩᱱᱤ ᱫᱚ ᱵᱟᱭ ᱞᱟᱹᱭ ᱫᱟᱲᱮᱜᱟᱭ ᱱᱚᱣᱟ ᱱᱚᱣᱟ ᱱᱚᱣᱟᱴᱟᱜ ᱤᱭᱟᱹ ᱵᱮᱱ ᱥᱮ ᱱᱚᱣᱟᱴᱟᱜ ᱵᱷᱟᱜᱮ ᱟᱵᱚᱣᱟᱜ ᱰᱨᱮ ᱟᱵᱚᱣᱟᱜ ᱟᱵᱚᱣᱟᱜ ᱴᱨᱟᱰᱤᱥᱚᱞ ᱰᱨᱮᱥ ᱫᱚ ᱩᱱᱤ ᱫᱚ ᱵᱟᱭ ᱞᱟᱹᱭ ᱫᱟᱲᱮ-ᱟ, ᱡᱮ ᱱᱚᱣᱟ ᱦᱚᱨᱚᱜᱵᱮᱱ ᱥᱮ ᱱᱚᱣᱟ ᱫᱚ
ᱵᱟ ᱩᱱᱤ ᱫᱚ ᱵᱟᱭ ᱞᱟᱹᱭ ᱫᱟᱲᱮᱭᱟᱜ-ᱟ ᱛᱚ᱾
ᱱᱟᱯᱟᱭ ᱵ ᱧᱮᱞᱚᱜ-ᱟ ᱚᱱᱟ ᱫᱟᱲᱮᱭᱟᱜ-ᱟ ᱵᱟᱭ ᱞᱟᱹᱭ
ᱟᱨ ᱟᱵᱚ ᱥᱟᱱᱛᱟᱲ ᱡᱩᱫᱤ ᱡᱟᱦᱟᱸᱭ ᱡᱩᱫᱤ ᱟᱹᱜᱩᱭᱟ ᱛᱟᱦᱞᱮ ᱟᱵᱚ ᱡᱟᱦᱟᱸᱭ ᱥᱟᱱᱛᱟᱲ ᱠᱚ ᱢᱮᱱᱟᱜ-ᱟ ᱩᱱᱤ ᱴᱷᱮᱡ ᱜᱮ ᱵᱤ ᱵᱚᱱ ᱪᱟᱞᱟᱜ-ᱟ, ᱦᱟᱛᱟᱣ ᱡᱮ ᱟᱵᱚᱨᱮᱱ ᱟᱵᱚᱨᱮᱱ ᱠᱟᱱ ᱜᱮᱭᱟ ᱛᱟᱦᱚᱞᱮ ᱩᱱᱤ ᱴᱷᱮᱡ ᱡᱚᱛᱚ ᱦᱚᱲ ᱵᱚᱱ ᱦᱟᱛᱟᱣᱟ᱾ ᱱᱤᱝᱠᱟᱹ ᱱᱟᱜ ᱢᱚᱱᱳ ᱵᱷᱟᱵ ᱢᱮᱫᱴᱟᱝ ᱛᱚᱭᱨᱤᱜ-ᱟ᱾
ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱚᱱᱟ ᱫᱚ᱾
ᱟᱨ ᱟᱨ ᱢᱤᱫᱴᱟᱜ ᱡᱤᱱᱤᱥ ᱵᱮ ᱧᱮᱞᱟ ᱡᱮ ᱱᱮᱛᱟᱨ ᱟᱛᱳ ᱚᱲᱟᱜ ᱠᱚᱨᱮ ᱢᱟᱱᱮ
ᱟᱛᱳ ᱴᱚᱞᱟ ᱠᱚᱨᱮ ᱥᱤᱢ, ᱢᱮᱨᱚᱢ, ᱥᱤᱢ, ᱢᱮᱨᱚᱢ ᱡᱚᱠᱷᱚᱱ ᱟᱹᱥᱩᱨ ᱠᱚᱣᱟ ᱥᱩᱠᱨᱤ ᱛᱚ ᱢᱟᱱᱮ ᱚᱱᱟ ᱡᱩᱫᱤ ᱠᱟᱹᱴᱤᱡ ᱡᱟᱹᱥ- ᱛᱤ ᱟᱠᱟᱨ ᱛᱮᱵᱚᱱ ᱟᱹᱥᱩᱞ ᱠᱚᱣᱟ᱾ ᱢᱟᱱᱮ ᱯᱷᱟᱨᱟᱢ ᱟᱠᱟᱨ ᱛᱮ ᱛᱟᱦᱚᱞᱮ ᱚᱸᱰᱮ ᱠᱷᱚᱱ ᱦᱚᱸ ᱢᱮᱫᱴᱟᱝ ᱵᱷᱟᱜᱤ ᱤᱱ- ᱠᱟᱢ ᱨᱮᱱᱟᱜ ᱥᱳᱨᱥ ᱜᱟᱱᱚᱜ-ᱟ᱾ ᱠᱤᱱᱛᱩ ᱟᱹᱰᱤ ᱦᱚᱲ ᱜᱮ ᱠᱩᱞᱤ ᱠᱟᱛᱮ ᱧᱮᱞ ᱦᱩᱭᱩᱭᱟ ᱟᱠᱟᱱᱟ ᱟᱹᱰᱤ ᱠᱩᱞᱤ ᱠᱟᱛᱮᱜ ᱧᱮᱞ ᱧᱮᱞ ᱦᱩᱭ ᱟᱠᱟᱱᱟ ᱡᱮ ᱩᱱᱠᱩ ᱞᱟᱹᱭ ᱮᱫᱟ ᱡᱮ ᱡᱟᱦᱟᱸ ᱫᱟᱠᱟ ᱠᱚ ᱵᱟᱹᱲ- ᱛᱤ ᱛᱟᱦᱚᱞᱮ ᱚᱱᱟ ᱠᱚ ᱮᱢ ᱞᱟᱹᱜᱤᱫ ᱜᱮ ᱢᱮᱫᱴᱟᱝ ᱵᱟᱨᱭᱟ ᱥᱩᱠᱨᱤ ᱠᱚ ᱟᱹᱥᱩᱞ ᱦᱩᱭ ᱠᱟᱱᱟ᱾ ᱠᱤᱱ ᱠᱤᱱᱛᱩ
ᱦᱳᱭ ᱚᱱᱠᱟ ᱫᱚ ᱯᱨᱟᱭ ᱦᱚᱲ ᱜᱮ ᱮᱢᱚᱱ ᱪᱮᱫ ᱱᱮᱛᱟᱨ ᱠᱚᱣᱟᱜ ᱟᱹᱥᱩᱞ ᱮᱫ ᱠᱚ ᱜᱮᱭᱟ᱾
ᱦᱮᱸ
ᱦᱳᱭ ᱦᱳᱭ ᱱᱟᱯᱟᱭ ᱠᱟᱛᱷᱟ ᱵᱮᱱ ᱢᱮᱱ ᱠᱮᱫᱟ ᱞᱟᱹᱭ ᱵᱮᱱ ᱞᱟᱹᱭ᱾ ᱱᱟᱯᱟᱭ ᱠᱟᱛᱷᱟ ᱵᱮᱱ ᱞᱟᱹᱭ ᱠᱮᱫᱟ ᱵᱮᱱ ᱞᱟᱹᱭ ᱵᱮᱱ᱾
ᱱᱤᱭᱟᱹ ᱡᱩᱫᱤ ᱟᱹᱰᱤ ᱵᱚᱲᱚ ᱟᱠᱟᱨ ᱛᱮ ᱵᱮᱱᱟᱣ ᱦᱩᱭ ᱠᱚᱜ-ᱟ, ᱯᱷᱟᱨᱟᱢ ᱟᱠᱟᱨ ᱛᱮ, ᱢᱟᱱᱮ ᱚᱸᱰᱮ ᱠᱷᱚᱱ ᱜᱮ ᱵᱷᱟᱜᱤ ᱴᱷᱤᱠ ᱤᱱᱠᱟᱢ ᱦᱩᱭ ᱠᱚ᱾ ᱵᱚᱪᱷᱚᱨ ᱵᱚᱨ ᱵᱚᱪᱷᱚᱨ ᱵᱟᱹᱲᱛᱤ ᱪᱟᱞᱟᱣ ᱠᱚᱜ-ᱟ ᱠᱚ ᱚᱱᱟ ᱪᱤᱱᱛᱟᱹ ᱵᱷᱟᱵᱱᱟ ᱜᱮ ᱵᱟᱹᱱᱩᱜ-ᱟ᱾
ᱦᱳᱭ ᱦᱩᱭᱩᱜ-ᱟ᱾
ᱠᱤᱱᱛᱩ ᱱᱮᱛᱟᱨ ᱱᱮᱛᱟᱨ ᱧᱮᱞᱚᱜ ᱠᱟᱱᱟ ᱟᱹᱰᱤ ᱪᱷᱟᱛᱤᱠ ᱡᱟᱹᱛᱤ ᱜᱮ ᱥᱩᱠᱨᱤ ᱠᱚᱫᱚ ᱠᱤᱱᱛᱩ ᱠᱚ ᱟᱹᱥᱩᱞᱮᱫ ᱠᱚᱣᱟ᱾
ᱦᱳᱭ ᱦᱳᱭ, ᱧᱮᱞᱚᱜ ᱠᱟᱱ ᱜᱮᱭᱟ ᱟᱫᱚ ᱚᱱᱮ ᱡᱮ ᱵᱟᱝᱞᱤᱧ ᱞᱟᱹᱭᱟ ᱠᱟᱱᱟ ᱤᱞ ᱤᱱᱵᱷᱮᱥᱴ ᱡᱤᱱᱤᱥ ᱚᱱᱟ ᱟᱵᱚᱣᱟᱜ ᱤᱭᱟᱹ ᱨᱮ ᱟᱹᱰᱤ ᱵᱚᱛᱚᱨ ᱢᱮᱱᱟᱜ-ᱟ᱾ ᱡᱟᱦᱟᱸ ᱵᱟᱝᱞᱤᱧ ᱞᱟᱹᱭ ᱠᱮᱫ ᱢᱟᱲᱟᱝ ᱛᱮ ᱢᱤᱫ ᱫᱷᱟᱣ ᱢᱟ ᱤᱭᱟᱹ ᱛᱮ ᱟᱵᱚ ᱦᱚᱲ ᱦᱚᱯᱚᱱ ᱫᱚ ᱩᱱᱟᱹᱜ ᱫᱚ ᱵᱟᱝ ᱠᱚ ᱤᱭᱟᱹᱭ ᱛᱟᱦᱮᱱᱟ ᱵᱟ ᱡᱟᱦᱟᱱᱟᱜ ᱵᱮᱵᱽᱥᱟ᱾ ᱚᱱᱟ ᱫᱚ ᱵᱟᱝ ᱠᱚ ᱪᱟᱹᱞᱩᱭ ᱛᱟᱦᱮᱱᱟ, ᱵᱚᱛᱚᱨ ᱟᱨ ᱢᱤᱫᱴᱮᱱ ᱡᱟᱦᱟᱸ ᱡᱤᱱᱤᱥ ᱢᱟᱱᱮ ᱚᱱᱟ ᱠᱟᱹᱴᱤᱡ ᱚᱱᱟ ᱵᱚᱛᱚᱨ ᱞᱮᱱᱠᱷᱟᱡ ᱛᱚ ᱵᱟᱝ ᱦᱩᱭᱩᱜ-ᱟ᱾ ᱢᱮᱱ ᱠᱷᱟᱹᱛᱤᱨ ᱠᱟᱛᱮᱫ ᱢᱤᱫ ᱫᱚ ᱵᱟᱝ ᱛᱟᱲᱟᱢ ᱞᱮᱠᱷᱟᱡ ᱫᱚᱢ ᱢᱟᱲᱟᱝ ᱥᱮᱫ ᱦᱮᱸ ᱢᱟᱲᱟᱝ ᱥᱮᱫ ᱨᱟᱠᱟᱵ ᱨᱮᱱᱟᱜ ᱤᱭᱟᱹ ᱦᱚᱸ ᱩᱱᱟᱹᱜ ᱫᱚ ᱵᱟᱝ ᱛᱟᱦᱮᱱᱟ᱾
ᱵᱟᱝ ᱟᱨ ᱟᱵᱚᱣᱟᱜ ᱥᱟᱱᱛᱟᱲ ᱟᱹᱰᱤ ᱦᱚᱲ ᱜᱮ ᱧᱮᱞ ᱦᱩᱭ ᱠᱟᱱᱟ ᱢᱟᱱᱮ ᱡᱟᱦᱟᱸᱭ ᱠᱚ ᱢᱟᱱᱮ ᱠᱟᱹᱢᱤ ᱡᱮ ᱠᱳᱱᱳ ᱠᱟᱹᱢᱤ ᱨᱮ ᱡᱩᱠᱛᱚ ᱢᱮᱱᱟᱜ ᱠᱚᱣᱟ᱾ ᱛᱚ ᱩᱱᱠᱩ ᱪᱤᱠᱟᱹᱭᱟ ᱠᱚ ᱡᱮ ᱚᱱᱟ ᱚᱱᱟ ᱠᱷᱚᱱ ᱜᱮ ᱡᱚᱢ ᱧᱩ ᱠᱮᱫᱟ ᱠᱚ᱾ ᱚᱱᱟ ᱠᱷᱚᱱ ᱜᱮ ᱡᱚᱢ ᱧᱩ ᱚᱱᱟ ᱠᱷᱚᱱ ᱜᱮ ᱦᱟᱺᱰᱤ, ᱯᱟᱹᱣᱨᱟᱹ ᱦᱩᱭᱱᱟ ᱠᱤᱱᱛᱩ ᱢᱤᱫᱴᱟᱝ ᱚᱱᱟ ᱠᱷᱚᱱ ᱜᱮ ᱡᱮ ᱠᱤᱪᱷᱩ ᱴᱟᱠᱟ ᱤᱧ ᱵᱮᱝᱠ ᱨᱮ ᱵᱟᱝᱠᱷᱟᱱ ᱡᱮ ᱠᱳᱱᱳ ᱡᱟᱭᱜᱟ ᱨᱤᱧ ᱤᱱᱵᱷᱮᱥᱴᱟ ᱫᱚᱦᱟ ᱠᱟᱜ ᱤᱧ᱾
ᱦᱳᱭ
ᱢᱮᱱᱟᱜ ᱛᱟᱠᱚᱣᱟ᱾
ᱦᱳᱭ ᱴᱷᱤᱠ ᱴᱷᱤᱠ ᱦᱮᱸ ᱱᱚᱣᱟ ᱫᱚ ᱦᱳᱭ ᱦᱳᱭ ᱟᱭᱢᱟ ᱱᱟᱯᱟᱭ ᱠᱟᱛᱷᱟ ᱵᱮᱱ ᱞᱟᱹᱭ ᱠᱮᱫᱟ᱾ ᱱᱚᱣᱟ ᱠᱟᱛᱷᱟ ᱡᱟᱦᱟᱸ ᱵᱮᱤᱱ ᱞᱟᱹᱭ ᱠᱮᱫᱟ ᱱᱚᱣᱟ ᱫᱚ ᱯᱨᱟᱭ ᱟᱛ ᱟᱛᱩ ᱚᱲᱟᱜ ᱨᱮᱫᱚ ᱮᱫᱚᱢ ᱚᱲᱟᱜ ᱫᱚᱢ ᱵᱟᱥᱛᱚᱵ ᱠᱟᱛᱷᱟ ᱵᱮᱱ ᱢᱮᱱ ᱠᱮᱫᱟ᱾
ᱦᱮ ᱟᱛᱳ ᱚᱲᱟᱜ ᱱᱤᱭᱮ ᱧᱮᱞᱚᱜ ᱠᱟᱱᱟ ᱠᱤᱱᱛᱩ᱾
ᱦᱳᱭ ᱦᱳᱭ ᱧᱮᱞᱚᱜ ᱠᱟᱱᱟ ᱢᱟᱱᱮ ᱯᱩᱨᱟᱹ ᱧᱮᱞᱚᱜ ᱠᱟᱱᱟ ᱵᱟᱥᱛᱚᱵᱚᱛᱟ ᱵᱮᱱ ᱢᱮᱱ ᱠᱮᱫᱟ᱾ ᱵᱟᱹᱲᱛᱤ ᱠᱟᱭᱛᱮ ᱢᱟᱱᱮ ᱫᱚᱦᱚ ᱨᱮᱱᱟᱜ ᱫᱚ ᱩᱱᱟᱹᱜ ᱪᱤᱱᱛᱟᱹ ᱵᱷᱟᱵᱱᱟ ᱫᱚ ᱵᱟᱝ ᱱᱤᱛ ᱟᱹᱜᱩ ᱱᱤᱛ ᱡᱚᱢ ᱞᱮᱠᱟ ᱢᱟᱱᱮ ᱪᱟᱵᱟ ᱠᱟᱫ ᱞᱮᱠᱟ ᱟᱫᱚ ᱚᱱᱟ ᱡᱩᱫᱤ ᱡᱟᱦᱟᱸ ᱛᱤᱱᱟᱹᱜ ᱜᱮ ᱡᱩᱫᱤ ᱮᱠᱥᱚ ᱴᱟᱠᱟ ᱨᱮ ᱡᱩᱫᱤ ᱯᱟᱸᱥ ᱴᱟᱠᱟ ᱫᱚᱥ ᱴᱟᱠᱟ ᱫᱚᱦᱚ ᱠᱮᱭᱟ ᱚᱱᱟ ᱫᱚ ᱦᱟᱯᱮᱱ ᱫᱤᱱ ᱟᱭᱟᱜ ᱠᱟᱹᱢᱤ ᱨᱮ ᱞᱟᱜᱟᱣᱚᱜ ᱠᱮᱭᱟ᱾ ᱱᱚᱣᱟ ᱡᱤᱱᱤᱥ ᱦᱚᱸ ᱱᱚᱣᱟ ᱡᱤᱱᱤᱥ ᱦᱚᱸ ᱟᱵᱚ ᱦᱚᱲ ᱦᱚᱯᱚᱱᱟᱜ ᱤᱭᱟᱹᱨᱮ ᱩᱱᱟᱹᱜ ᱤᱭᱟᱹ ᱵᱟᱝ ᱱᱚᱣᱟ ᱫᱚ ᱟᱹᱞᱤᱧ ᱞᱤᱧ ᱢᱮᱱᱟ ᱤᱭᱟᱹ ᱡᱮᱞᱟᱛᱮ ᱥᱤᱠᱷᱱᱟᱹᱛ ᱡᱮᱞᱟᱛᱮ ᱥᱤᱠᱷᱱᱟᱹᱛ ᱦᱚᱸ ᱚᱞᱯᱚ ᱠᱟᱹᱴᱤᱡ ᱫᱚᱨᱠᱟᱨᱚᱜᱼᱟ ᱛᱚ᱾
ᱦᱮᱸ ᱥᱤᱠᱱᱟᱹᱛᱚ ᱦᱚ ᱫᱚᱨᱠᱟᱨ ᱛᱚ
ᱦᱳᱭ ᱪᱮᱫᱟᱜ ᱥᱮ ᱱᱤᱛᱚᱜ ᱫᱚ ᱢᱟᱱᱮ ᱟᱹᱛᱩ ᱚᱲᱟᱜ ᱨᱮ ᱯᱨᱟᱭ ᱦᱚᱲ ᱠᱚ ᱥᱤ ᱥᱤᱠᱷᱱᱟᱹᱛ ᱟᱠᱫ ᱨᱮᱦᱚᱸ ᱠᱤᱪᱷᱩ ᱦᱚᱲ ᱫᱚ ᱟᱹᱣᱨᱤ ᱦᱚᱸᱠᱚ ᱥᱤᱠᱷᱱᱟᱹᱛᱚᱜᱼᱟ᱾ ᱛᱚ ᱵᱟᱲᱟᱭ ᱜᱮᱭᱟ ᱵᱮᱱ ᱟᱵᱮᱱ
ᱵᱟᱝ ᱢᱟᱱᱮ ᱱᱤᱭᱟᱹ ᱠᱚ ᱵᱮᱯᱟᱨ ᱨᱮ ᱡᱟᱦᱟᱸᱭ ᱦᱚᱳᱭᱛᱳ ᱠᱟᱹᱴᱤᱡ ᱠᱚ ᱥᱤᱠᱷᱱᱟᱹᱛ ᱠᱟᱱᱟ ᱩᱱᱠᱩ ᱠᱟᱹᱴᱤᱡ ᱡᱩᱫᱤ ᱡᱟᱦᱟᱸᱭ ᱵᱟᱹᱠᱤ ᱠᱚ ᱡᱟᱦᱟᱸᱭ ᱵᱟᱝᱠᱚ ᱵᱟᱲᱟᱭᱟ ᱟᱛᱳ ᱨᱮᱱ ᱩᱱᱠᱩ ᱠᱟᱹᱴᱤᱡ ᱱᱤᱡᱮ ᱛᱮᱠᱚ ᱵᱩᱡᱟᱹᱣ ᱠᱮ ᱠᱚᱣᱟ ᱡᱮ ᱱᱤᱝᱠᱟᱹ ᱴᱟᱠᱟ ᱯᱚᱭᱥᱟ᱾
ᱦᱳᱭ ᱦᱳᱭ ᱦᱮᱸ ᱟᱨ ᱟᱸᱡᱚᱢᱚᱜ ᱠᱟᱱᱟ ᱛᱚ ᱦᱮᱞᱳ ᱦᱮᱞᱳ ᱟᱸᱡᱚᱢ ᱫᱟᱵᱮᱱ ᱛᱚ? ᱦᱮᱞᱳ ᱵᱟᱞᱤᱧ ᱟᱸᱡᱚᱢ ᱫᱟ ᱪᱮᱫ ᱦᱚᱸ ᱦᱳᱭ ᱴᱷᱤᱠ ᱴᱷᱤᱠ ᱞᱟᱹᱭ ᱵᱮᱱ ᱞᱟᱹᱭ ᱵᱮᱱ
ᱛᱚ ᱴᱟᱠᱟ ᱯᱚᱭᱥᱟ ᱡᱩᱫᱤ ᱵᱤᱱ ᱫᱚᱦᱚ ᱡᱟᱣᱨᱟ ᱠᱟᱜ ᱛᱟᱦᱞᱮ ᱨᱩᱣᱟᱹ ᱜᱮ ᱠᱷᱚᱨᱚᱪ ᱜᱟᱱᱚᱜᱼᱟ᱾